ᱦᱮᱞᱳ
ᱦᱮᱸ
ᱪᱮᱫ ᱮᱢ ᱪᱤᱠᱟᱹᱭᱮᱫᱟ
ᱪᱮᱫ ᱦᱚᱸ ᱵᱟᱝ ᱱᱟ ᱯᱩᱠᱷᱨᱤ ᱥᱮᱫ ᱠᱟᱹᱴᱤᱡ ᱤᱧ ᱦᱮᱡ ᱟᱠᱟᱱᱟ
ᱚ ᱛᱩᱯᱩᱱ ᱥᱮ ᱮᱢᱱᱤ ᱜᱮ ᱚᱱᱛᱮ ᱦᱮᱡ ᱠᱟᱱ ᱛᱟᱦᱮᱸ
ᱮᱢᱱᱤ ᱜᱤᱧ ᱦᱮᱡ ᱟᱠᱟᱱ ᱛᱮᱦᱮᱱᱟ ᱫᱟᱬᱟ ᱵᱟᱲᱟ
ᱚ ᱦᱮᱸ ᱛᱚ ᱚᱲᱟᱜ ᱨᱮᱦᱚᱸ ᱪᱮᱫ ᱮᱢ ᱪᱤᱠᱟᱹᱭᱟ ᱥᱟᱨᱟ ᱫᱤᱱ ᱫᱚ
ᱦᱳᱭ
ᱞᱟᱹᱭ ᱮᱫ ᱛᱟᱦᱮᱫ ᱤᱧ ᱤᱭᱟᱹ ᱢᱤᱫ ᱴᱟᱝ ᱠᱩᱠᱞᱤᱧ ᱫᱚᱦᱚᱭ ᱞᱟᱹᱜᱤᱫᱼᱟ
ᱚ ᱟᱪᱪᱷᱟ ᱢᱟ ᱞᱟᱹᱭ ᱢᱮ
ᱚᱱᱟ ᱤᱭᱟᱹ ᱞᱟᱠᱪᱟᱨ ᱥᱮ ᱚᱱᱟ ᱚᱞ ᱯᱟᱲᱦᱟᱣ ᱠᱚ ᱫᱤᱠ ᱫᱤᱭᱮ ᱛᱮᱜᱮ ᱾
ᱦᱩᱸ
ᱦᱳᱭ ᱞᱟᱹᱭ ᱫᱟᱹᱧ ᱱᱤᱛᱚᱜ ᱫᱚ ᱢᱟᱱᱮ ᱟᱯᱮ ᱟᱹᱛᱳ ᱨᱮ ᱞᱟᱠᱪᱟᱨ ᱨᱮᱱᱟᱜ ᱮᱱᱮᱡ ᱥᱮᱨᱮᱧ ᱠᱚ ᱪᱮᱫᱞᱮᱠᱟ ᱫᱚᱦᱚ ᱟᱠᱟᱫ ᱜᱮᱭᱟ ᱥᱮ ᱟᱫ ᱪᱟᱞᱟᱜ ᱠᱟᱱᱟ ᱾
ᱟᱨ ᱞᱟᱠᱪᱟᱨ ᱨᱮᱱᱟᱜ ᱮᱱᱮᱡ ᱥᱮᱨᱮᱧ ᱫᱚ ᱢᱚᱴᱟ ᱢᱩᱴᱤ ᱥᱟᱵ ᱫᱚᱦᱚᱜ ᱜᱮ ᱢᱮᱱᱟᱜ ᱟᱠᱟᱜᱼᱟ ᱞᱟᱦᱟ ᱞᱮᱠᱟ ᱩᱱᱟᱹᱜ ᱨᱩᱥᱤᱠᱟ ᱠᱚᱫᱚ ᱵᱟᱹᱱᱩᱜ ᱟᱠᱟᱜ ᱠᱚᱣᱟ ᱟᱨ ᱚᱱᱠᱟ ᱡᱟᱠ ᱡᱚᱢᱚᱠ ᱦᱚᱸ ᱵᱟᱹᱱᱩᱜ ᱟᱠᱟᱜᱼᱟ ᱾ ᱟᱨ ᱱᱤᱛᱚᱜᱜ ᱫᱚ ᱮᱱᱮᱡ ᱥᱮᱨᱮᱧ ᱫᱚ ᱮᱱᱮᱡ ᱥᱮᱨᱮᱧ ᱫᱚ ᱦᱳᱭᱳᱜ ᱠᱟᱱ ᱜᱮᱭᱟ ᱢᱮᱱᱠᱷᱟᱱ ᱞᱟᱦᱟ ᱩᱱᱟᱹᱜ ᱚᱱᱠᱟ ᱫᱚ ᱵᱟᱝ ᱦᱳᱭᱳᱜ ᱠᱟᱱᱟ ᱾ ᱴᱩᱠᱤ ᱴᱟᱠᱤ ᱠᱚ ᱮᱱᱮᱡ ᱥᱮᱨᱮᱧᱮᱜᱼᱟ ᱾ ᱟᱨᱚ ᱚᱱᱠᱟ ᱡᱚᱢ ᱧᱩ ᱠᱟᱛᱮᱜ ᱠᱚ ᱵᱚᱞᱚ ᱵᱟᱭᱚᱜ ᱠᱟᱱᱟ ᱾ ᱥᱟᱨᱟ ᱠᱷᱚᱱ ᱫᱚ ᱮᱱᱮᱡ ᱥᱮᱨᱮᱧ ᱫᱚ ᱱᱮᱛᱟᱨ ᱫᱚ ᱢᱤᱫ ᱥᱤᱝ ᱢᱤᱫ ᱧᱤᱫᱟᱹ ᱫᱚ ᱵᱟᱝ ᱦᱳᱭᱳᱜ ᱠᱟᱱᱟ ᱡᱟᱜᱮ ᱢᱤᱫ ᱜᱷᱟᱹᱲᱤᱡ ᱦᱳᱭᱳᱜ ᱠᱟᱱᱟ ᱾
ᱦᱮᱸᱛᱚ ᱢᱟᱱᱮ ᱠᱟᱹᱴᱤᱡ ᱠᱟᱹᱴᱤᱡ ᱯᱮ ᱥᱟᱵ ᱫᱚᱦᱚ ᱟᱠᱟᱜ ᱜᱮᱭᱟ ᱢᱟᱱᱮ ᱞᱟᱦᱟ ᱛᱮ ᱞᱮᱠᱟ ᱩᱱᱟᱹᱜ ᱫᱚ ᱵᱟᱝ ᱾
ᱦᱳᱭ ᱞᱟᱦᱟ ᱛᱮ ᱩᱱᱟᱹᱜ ᱫᱚ ᱵᱟᱝ ᱾
ᱟᱫ ᱫᱚ ᱵᱟᱝ ᱟᱫ ᱟᱠᱟᱱᱟ ᱢᱟᱱᱮ ᱯᱮ ᱫᱚᱦᱚ ᱟᱠᱟᱫ ᱜᱮᱭᱟ ᱠᱟᱹᱴᱤᱡ ᱫᱚ ᱾
ᱵᱟᱝ ᱵᱟᱝ ᱦᱳᱭ ᱟᱫ ᱛᱮᱫᱚ ᱵᱟᱝᱞᱮ ᱟᱫ ᱩᱛᱟᱹᱨ ᱦᱚᱪᱚ ᱠᱟᱣᱫᱟ ᱟᱫᱚ ᱱᱟᱦᱟᱜ ᱯᱚᱼᱯᱚᱝᱲᱟ ᱠᱚᱫᱚ ᱯᱷᱳᱱ ᱛᱟᱞᱟ ᱛᱮᱜᱮ ᱠᱚ ᱦᱟᱨᱟᱜ ᱠᱟᱱᱟ ᱛᱚ ᱟᱫᱚ ᱩᱱᱠᱩ ᱠᱚᱫᱚ ᱫᱚᱢᱮ ᱫᱚ ᱱᱚᱶᱟ ᱾ ᱪᱮᱛᱟᱱ ᱨᱮᱫᱚ ᱟᱜᱽᱨᱚᱦᱚ ᱫᱚ ᱵᱟᱝ ᱠᱚ ᱩᱫᱩᱜ ᱮᱫᱟ ᱡᱮ ᱮᱱᱮᱡ ᱥᱮᱨᱮᱧ ᱦᱳᱭᱳᱜᱼᱟ ᱾ ᱟᱵᱚᱣᱟᱜ ᱱᱚᱣᱟ ᱞᱟᱠᱪᱟᱨ ᱠᱟᱱᱟ ᱞᱟᱠᱪᱟᱨ ᱵᱟᱧᱪᱟᱣ ᱫᱚᱦᱚᱭ ᱦᱩᱭᱩᱜᱼᱟ ᱱᱚᱝᱠᱟᱱᱟᱜ ᱫᱚ ᱵᱟᱝ ᱧᱮᱞᱚᱜᱼᱚᱜ ᱠᱟᱱᱟ ᱾
ᱚ ᱦᱮᱸ ᱛᱚ ᱟᱨ ᱤᱭᱟᱹ ᱢᱟᱱᱮ ᱟᱯᱮ ᱟᱛᱳ ᱠᱚ ᱨᱮᱱ ᱜᱤᱫᱽᱨᱟᱹ ᱠᱚ ᱪᱮᱫ ᱞᱮᱠᱟ ᱱᱤᱛᱚᱜ ᱥᱤᱠᱷᱱᱟᱹᱛ ᱰᱟᱦᱟᱨ ᱥᱮᱫ ᱠᱚ ᱪᱟᱞᱟᱜ ᱠᱟᱱᱟ ᱾ ᱠᱟᱱᱟ ᱥᱮ ᱵᱟᱠᱚ ᱪᱟᱞᱟᱜ ᱠᱟᱱᱟ ᱪᱮᱫᱠᱟ ᱾ ᱠᱚ ᱚᱞ ᱯᱟᱲᱦᱟᱜ ᱠᱟᱱ ᱜᱮᱭᱟ ᱾
ᱥᱤᱠᱷᱱᱟᱹᱛ ᱰᱟᱦᱟᱨ ᱛᱮᱫᱚ ᱵᱚᱞᱮ ᱱᱤᱛᱚᱝ ᱡᱷᱚᱛᱚ ᱦᱚᱲ ᱱᱚᱣᱟ ᱜᱮᱠᱚ ᱞᱟᱹᱭ ᱫᱟ ᱯᱟᱲᱦᱟᱣ ᱠᱟᱛᱮᱫ ᱪᱮᱫ ᱦᱳᱭᱳᱜᱼᱟ ᱠᱟᱹᱢᱤ ᱠᱚᱢᱟ ᱵᱟᱝ ᱧᱟᱢᱚᱜ ᱠᱟᱱ ᱪᱟᱹᱠᱨᱤ ᱾ ᱠᱚᱢᱟ ᱵᱟᱝ ᱧᱟᱢᱚᱜ ᱠᱟᱱ ᱚᱝᱠᱟ ᱤᱭᱟᱹ ᱠᱟᱛᱮᱜ ᱫᱚᱢᱮ ᱫᱚ ᱵᱟᱝᱠᱚ ᱯᱟᱲᱦᱟᱜ ᱠᱟᱱᱟ ᱵᱟᱭᱨᱮ ᱠᱟᱹᱢᱤ ᱠᱚᱜᱮ ᱠᱚ ᱪᱟᱞᱟᱜ ᱠᱟᱱᱟ ᱾ ᱟᱨ ᱠᱩᱲᱤ ᱜᱤᱫᱽᱨᱟᱹ ᱠᱚᱦᱚᱸ ᱚᱲᱟᱜ ᱠᱚᱨᱮ ᱜᱮᱠᱚ ᱛᱟᱦᱮᱱ ᱠᱟᱱᱟ ᱫᱚᱢᱮ ᱫᱚᱚ ᱵᱟᱝᱠᱚ ᱯᱟᱲᱦᱟᱜ ᱠᱟᱱᱟ ᱾ ᱛᱚ ᱯᱟᱲᱦᱟᱣ ᱪᱮᱛᱟᱱ ᱨᱮ ᱫᱚ ᱧᱮᱞᱚᱜ ᱠᱟᱱᱟ ᱾ ᱫᱚᱢᱮ ᱞᱟᱦᱟ ᱞᱮᱠᱟ ᱡᱟᱦᱟᱸ ᱞᱮᱠᱟ ᱠᱚ ᱯᱟᱲᱦᱟᱜ ᱛᱟᱦᱮᱱᱟ ᱡᱮᱞᱮᱠᱟ ᱯᱟᱲᱦᱟᱜ ᱦᱳᱭᱳᱜᱼᱟ ᱯᱟᱲᱦᱟᱣ ᱛᱟᱞᱟ ᱛᱮ ᱦᱳᱭᱳᱜᱼᱟ ᱱᱚᱝᱠᱟᱱᱟᱜ ᱟᱜᱽᱨᱚᱦᱚ ᱫᱚ ᱱᱟᱦᱟᱜ ᱜᱤᱫᱟᱹᱨ ᱪᱮᱛᱟᱱ ᱨᱮᱫᱚ ᱟᱨᱠᱤ ᱵᱟᱝ ᱧᱮᱞᱚᱜᱚᱜ ᱠᱟᱱᱟ ᱾
ᱚ ᱫᱚᱢᱮ ᱫᱚ ᱛᱟᱦᱞᱮ ᱵᱟᱠᱚ ᱯᱟᱲᱦᱟᱜ ᱠᱟᱱᱟ ᱱᱤᱛᱚᱜ ᱨᱮᱱ ᱜᱤᱫᱽᱨᱟᱹ ᱠᱚᱫᱚ ᱾
ᱵᱟᱝ
ᱚ
ᱚᱱᱛᱮ ᱫᱚ ᱛᱟᱦᱞᱮ ᱚᱠᱟ ᱞᱮᱠᱟ ᱠᱚ ᱯᱟᱲᱦᱟᱜ ᱠᱟᱱᱟ ᱢᱟᱱᱮ ᱥᱤᱠᱷᱱᱟᱹᱛ ᱪᱮᱛᱟᱱ ᱨᱮ ᱛᱤᱱᱟᱹᱜ ᱜᱟᱱ ᱫᱚᱨᱚᱫ ᱢᱮᱱᱟᱜ ᱛᱟᱠᱚᱣᱟ ᱾
ᱦᱮᱸ ᱟᱪᱪᱷᱟ ᱱᱤᱛᱚᱜ ᱢᱟᱱᱮ ᱟᱯᱮ ᱟᱛᱳ ᱦᱟᱱᱮ ᱞᱟᱦᱟ ᱛᱮ ᱞᱮᱠᱟ ᱯᱟᱹᱦᱤᱞ ᱚᱠᱟ ᱞᱮᱠᱟ ᱛᱟᱦᱮᱸ ᱠᱟᱱᱟ ᱥᱮ ᱱᱤᱛᱚᱜ ᱫᱚ ᱠᱟᱹᱴᱤᱡ ᱯᱚᱨᱤᱵᱚᱨᱛᱚᱱ ᱠᱟᱱ ᱛᱟᱯᱮᱭᱟ ᱾
ᱱᱤᱛᱚᱜ ᱫᱚ ᱟᱹᱰᱤ ᱛᱮ ᱯᱚᱨᱤᱵᱚᱨᱛᱚᱱ ᱟᱠᱟᱱᱟ ᱦᱚᱲ ᱠᱚᱦᱚᱸ ᱠᱚ ᱯᱚᱨᱤᱵᱚᱨᱛᱚᱱ ᱠᱟᱱᱟ ᱥᱮ ᱞᱟᱦᱟᱛᱮᱱ ᱦᱚᱲ ᱠᱚᱢᱟ ᱵᱟᱹᱱᱩᱜ ᱾ ᱛᱚ ᱡᱚᱛᱚ ᱠᱤᱪᱷᱩ ᱜᱮ ᱟᱹᱨᱩ ᱯᱷᱮᱨᱟᱣᱱᱟ ᱥᱚᱢᱟᱡᱽ ᱨᱮᱱᱟᱜ ᱟᱫᱚᱵ ᱠᱟᱨᱠ ᱠᱷᱚᱱ ᱮᱛᱚᱦᱚᱵ ᱠᱟᱛᱮᱫ ᱥᱟᱱᱟᱢ ᱞᱮᱠᱟᱱᱟᱜ ᱜᱮ ᱟᱹᱨᱩ ᱯᱷᱮᱨᱟᱣ ᱠᱟᱱᱟ ᱱᱤᱛᱚᱜ ᱫᱚ ᱟᱛᱳ ᱦᱚᱸ ᱰᱤ ᱨᱤᱸᱰᱟᱹ ᱠᱚᱦᱚᱸ ᱡᱟᱦᱟᱸᱭ ᱫᱚᱠᱚ ᱾ ᱩᱰᱩᱝ ᱠᱟᱱᱟ ᱛᱚ ᱟᱛᱳ ᱠᱚᱦᱚᱸ ᱢᱟᱨᱟᱝ ᱠᱟᱱᱟ ᱾ ᱞᱟᱦᱟ ᱞᱮᱠᱟ ᱫᱚ ᱵᱟᱹᱱᱩᱜ ᱠᱟᱜᱼᱟ ᱡᱷᱚᱛᱚ ᱜᱮ ᱯᱟᱞᱴᱟᱣ ᱪᱟᱵᱟ ᱠᱟᱱᱟ ᱾
ᱚ ᱾ ᱦᱮᱸ ᱛᱚ ᱾ ᱡᱚᱢ ᱧᱩ ᱠᱚᱫᱚ ᱛᱟᱦᱚᱞᱮ? ᱪᱮᱫᱠᱟ ᱢᱟᱱᱮ ᱞᱟᱦᱟ ᱞᱟᱦᱟᱛᱮ ᱞᱮᱠᱟ ᱦᱟᱱᱮ ᱡᱮᱢᱚᱱ ᱮᱸᱻ ᱡᱚᱢ ᱠᱚᱨᱮᱱᱟᱜ ᱚᱵᱷᱟᱵᱽ ᱠᱚ ᱛᱟᱦᱮᱸ ᱠᱟᱱᱟ ᱾ ᱚᱱᱠᱟᱜᱮ ᱢᱮᱱᱟᱜᱼᱟ ᱥᱮ ᱱᱤᱛᱚᱜ ᱫᱚ ᱠᱟᱹᱴᱤᱡ ᱚᱱᱟ ᱠᱷᱚᱱ ᱫᱚ ᱤᱭᱟᱹ ᱢᱟᱱᱮ ᱯᱚᱨᱤᱵᱚᱨᱛᱚᱱ ᱠᱟᱱᱟ ᱾
ᱦᱮᱸ ᱱᱤᱛᱚᱜ ᱫᱚ ᱡᱚᱢ ᱧᱩ ᱫᱚ ᱴᱷᱤᱠ ᱜᱮ ᱥᱟᱧᱪᱟᱣ ᱠᱟᱱᱟ ᱾ ᱟᱨᱚ ᱱᱚᱜᱼᱚᱭ ᱛᱟᱞᱟᱨᱮ ᱟᱵᱚ ᱫᱚ ᱪᱟᱣᱞᱮ ᱠᱚ ᱡᱟᱦᱟᱸ ᱞᱮᱠᱟᱜᱮ ᱧᱟᱢ ᱠᱮᱜᱼᱟ ᱵᱚᱱ ᱚᱱᱩᱫᱟᱱ ᱞᱮᱠᱟᱛᱮ ᱛᱚ ᱚᱱᱟ ᱦᱤᱥᱟᱹᱵ ᱛᱮ ᱡᱚᱢ ᱧᱩ ᱠᱚᱫᱚ ᱱᱤᱛᱚᱜ ᱫᱚ ᱴᱷᱤᱠ ᱜᱮ ᱥᱟᱧᱪᱟᱣ ᱜᱮ ᱢᱮᱱᱟᱜᱼᱟ ᱡᱚᱢ ᱧᱩ ᱠᱚᱨᱮᱱᱟᱜ ᱫᱚ ᱟᱱᱟᱴ ᱫᱚ ᱵᱟᱭ ᱧᱮᱞᱚᱜ ᱠᱟᱱᱟ ᱾ ᱟᱨ ᱦᱤᱥᱟᱹᱵ ᱨᱮᱫᱚ ᱦᱩᱭᱩᱜ ᱠᱟᱱᱟ ᱾ ᱪᱟᱥ ᱟᱵᱟᱫᱽ ᱛᱟᱞᱟᱛᱮ ᱡᱚᱢ ᱧᱩ ᱥᱩᱢᱩᱱᱝ ᱫᱚ ᱦᱳᱭᱳᱼᱟ ᱡᱩᱫᱤ ᱜᱮ ᱩᱛᱩ ᱵᱩᱞᱝ ᱥᱩᱢᱩᱝ ᱫᱚ ᱵᱟᱝ ᱨᱮ ᱦᱚᱸ,
ᱢᱟᱱᱮ ᱱᱤᱛᱚᱜ ᱫᱚ ᱩᱱᱟᱹᱜ ᱡᱚᱢ-ᱧᱩ ᱛᱮᱫᱚ ᱩᱱᱟᱹᱜ ᱯᱟᱹᱦᱤᱞ ᱞᱮᱠᱟ ᱫᱚ ᱠᱚᱥᱴᱚ ᱫᱚ ᱵᱟᱹᱱᱩᱜᱼᱟ ᱛᱟᱦᱚᱞᱮ
ᱵᱟᱝ ᱯᱟᱹᱦᱤᱞ ᱞᱮᱠᱟ ᱡᱚᱢ-ᱧᱩ ᱨᱮᱱᱟᱜ ᱟᱱᱟᱴ ᱫᱚ ᱵᱟᱝ ᱧᱮᱧᱟᱢᱚᱜ ᱠᱟᱱᱟ ᱡᱚᱢ-ᱧᱩ ᱫᱚ ᱴᱷᱤᱠ ᱜᱮᱭᱟ ᱾ ᱟᱫᱚ ᱟᱯᱮ ᱥᱮᱫ ᱜᱮ ᱚᱠᱟᱞᱮᱠᱟ?
ᱦᱮᱞᱳ ᱾
ᱟᱯᱮ ᱥᱮᱫ ᱫᱚ ᱚᱠᱟᱮᱠᱟ?
ᱟᱞᱮ ᱥᱮᱫ ᱦᱚᱸ ᱱᱤᱛᱚᱜ ᱫᱚ ᱢᱟᱱᱮ ᱡᱚᱢᱼᱧᱩ ᱛᱮᱫᱚ ᱚᱱᱠᱟ ᱚᱵᱷᱟᱵᱽ ᱵᱟᱹᱱᱩᱜᱼᱟ ᱯᱟᱹᱦᱤᱞ ᱞᱮᱠᱟ ᱫᱚ ᱯᱟᱹᱦᱤᱞ ᱫᱚ ᱡᱮᱢᱚᱱ ᱡᱚᱢ ᱧᱩᱛᱮ ᱟᱹᱰᱤ ᱮᱴᱠᱮᱴᱚᱬᱮ ᱜᱮ ᱛᱟᱦᱮᱸ ᱠᱟᱱᱟ ᱡᱚᱢ ᱠᱚ ᱵᱟᱝ ᱠᱩᱲᱟᱹᱜ ᱛᱟᱸᱦᱮᱜ ᱦᱮᱸ ᱥᱮ
ᱦᱩᱸ ᱾
ᱱᱮᱛᱟᱨ ᱫᱚ ᱚᱱᱠᱟ ᱫᱚ ᱵᱟᱝ ᱢᱟᱱᱮ ᱡᱟᱦᱟᱸ ᱠᱟᱹᱴᱤᱡ ᱢᱮᱱᱟᱜᱼᱟ ᱚᱱᱟ ᱠᱚ ᱠᱟᱹᱴᱤᱡ ᱪᱟᱥ ᱵᱟᱥ ᱞᱮᱠᱷᱟᱱ ᱜᱮ ᱡᱚᱢ ᱫᱚ ᱢᱟᱱᱮ ᱵᱚᱪᱷᱚᱨ ᱫᱚ ᱦᱳᱭᱳᱜ ᱠᱟᱱᱟ ᱾ ᱡᱚᱢ ᱛᱮᱫᱚ ᱩᱱᱟᱹᱜ ᱫᱚ ᱵᱟᱝ ᱚᱵᱷᱟᱵᱽ ᱦᱳᱭᱳᱜ ᱠᱟᱱᱟ ᱱᱤᱛᱚᱜ ᱫᱚ ᱾
ᱦᱩᱸ ᱾ ᱟᱪᱪᱷᱟ ᱱᱚᱣᱟ ᱞᱟᱠᱪᱟᱨ ᱠᱟᱨ ᱞᱟᱠᱪᱟᱨ ᱥᱟᱵ ᱫᱚᱦᱚ ᱵᱚᱸᱜᱟ ᱵᱩᱨᱩ ᱥᱟᱵ ᱫᱚᱦᱚ ᱱᱚᱣᱟ ᱠᱚᱫᱚ ᱾ ᱟᱵᱚᱣᱟᱜ ᱩᱯᱨᱩᱢ ᱢᱟ ᱠᱟᱱᱜᱮ ᱾ ᱥᱟᱶᱛᱮ ᱱᱩᱠᱩ ᱡᱤᱭᱟᱹᱲ ᱫᱚᱦᱚ ᱛᱤᱱᱟᱹᱜ ᱜᱟᱱ ᱡᱚᱛᱷᱟᱛᱟ
ᱪᱮᱫ ᱮᱢ ᱞᱟᱹᱭ ᱠᱮᱫᱟ?
ᱞᱟᱹᱭ ᱫᱟᱹᱧ ᱟᱵᱚᱣᱟᱜ ᱞᱟᱠᱪᱟᱨ ᱟᱨ ᱠᱟᱞᱪᱟᱨ ᱢᱟ ᱟᱵᱚᱠᱚᱣᱟᱜ ᱩᱯᱨᱩᱢ ᱫᱚ ᱠᱟᱱ ᱜᱮᱭᱟ ᱾
ᱦᱮᱸ ᱾
ᱚᱱᱟ ᱥᱟᱶᱛᱮ ᱱᱚᱣᱟ ᱠᱚ ᱥᱟᱵ ᱫᱚᱦᱚᱭ ᱫᱟᱵᱚᱱ ᱡᱤᱭᱟᱹᱲ ᱫᱚᱦᱚ ᱱᱚᱣᱟ ᱠᱚ ᱛᱤᱱᱟᱹᱜ ᱡᱚᱛᱷᱟᱛ ᱛᱮᱢ ᱢᱚᱱᱮᱭᱮᱜᱼᱟ?
ᱡᱚᱛᱷᱟᱛ ᱜᱤᱧ ᱢᱚᱱᱮᱭᱮᱫᱟ ᱪᱮᱫᱟᱜ ᱥᱮ ᱚᱱᱟ ᱵᱚᱱ ᱥᱟᱵ ᱫᱚᱦᱚ ᱠᱟᱜ ᱠᱷᱟᱱ ᱟᱵᱚ ᱨᱮᱱ ᱯᱚᱨᱮᱛᱮ ᱡᱟᱦᱟᱸᱭ ᱠᱚᱠᱚ ᱦᱤᱡᱩᱜᱼᱟ ᱢᱟᱱᱮ ᱯᱚᱝ ᱯᱚᱝᱲᱟ ᱠᱚ ᱛᱟᱦᱚᱞᱮ ᱩᱱᱠᱩ ᱦᱚᱸ ᱟᱵᱚᱵᱚᱱ ᱪᱮᱫ ᱫᱟᱲᱮᱭᱟᱠᱚᱣᱟ ᱞᱟᱦᱟ ᱛᱮᱱᱟᱜ ᱟᱵᱚ ᱡᱟᱦᱟᱸ ᱠᱚᱵᱚᱱ ᱥᱮᱬᱟᱣ ᱠᱟᱜᱼᱟ ᱾ ᱚᱱᱟ ᱠᱚᱵᱚᱱ ᱩᱫᱩᱜ ᱫᱟᱲᱮᱭᱟᱠᱚᱣᱟ ᱟᱨ ᱡᱩᱫᱤ ᱚᱱᱟ ᱠᱚᱦᱚᱸ ᱵᱟᱵᱚᱱ ᱫᱚ ᱵᱟᱵᱚᱱ ᱤᱭᱟᱹ ᱫᱚᱦᱚ ᱠᱟᱜᱼᱟ ᱱᱤᱛᱚᱜ ᱛᱟᱦᱞᱮ ᱯᱚᱨᱮ ᱛᱮ ᱟᱵᱚ ᱨᱮᱱ ᱩᱱᱠᱩ ᱯᱚᱝᱼ ᱯᱚᱝᱲᱟ ᱠᱚ ᱵᱟᱵᱚᱱ ᱩᱫᱩᱜ ᱫᱟᱲᱮᱭ ᱟᱠᱚᱣᱟ ᱾
ᱦᱩᱸ ᱾ ᱢᱟᱱᱮ ᱟᱵᱚᱣᱟᱜ ᱡᱮᱣᱮᱫ ᱡᱟᱱᱟᱢ ᱨᱮ ᱞᱟᱠᱪᱟᱨ ᱫᱚ ᱟᱹᱰᱤᱜᱤ ᱜᱮ ᱡᱟᱹᱨᱩᱲᱟ ᱾
ᱦᱳᱭ ᱚᱱᱟᱫᱚ ᱚᱱᱟ ᱡᱟᱭᱡᱩᱜᱽ ᱜᱮ ᱫᱚᱦᱚ ᱠᱟᱜ ᱦᱳᱭᱳᱜᱼᱟ ᱾
ᱦᱩᱸ ᱾ ᱟᱪᱪᱷᱟ ᱞᱟᱦᱟ ᱛᱮᱢᱟ ᱫᱚᱢᱮ ᱡᱚᱱᱰᱚᱨᱟ ᱤᱲᱤ ᱮᱵᱲᱟ ᱱᱚᱣᱟ ᱠᱚᱠᱚ ᱨᱚᱦᱚᱭᱮᱫ ᱛᱟᱦᱮᱱᱟ ᱾ ᱱᱤᱛᱚᱜ ᱢᱟ ᱱᱚᱣᱟ ᱠᱚ ᱨᱚᱦᱚᱭ ᱵᱟᱹᱭ ᱵᱟᱹᱭᱛᱮ ᱟᱫᱚᱜ ᱠᱟᱱᱟ ᱾ ᱟᱢᱟᱜ ᱪᱮᱫ ᱞᱮᱠᱟ ᱢᱚᱱᱮ ᱦᱩᱭᱩᱜ ᱠᱟᱱᱟ ᱡᱮ ᱟᱹᱰᱤ ᱩᱛᱟᱹᱨ ᱤᱛᱟᱹ ᱠᱚᱜᱮ ᱯᱟᱞᱮᱱ ᱟᱫᱚᱜ ᱠᱟᱱ ᱡᱟᱦᱟᱸ ᱫᱚ ᱟᱵᱚ, ᱛᱟᱭᱚᱢ ᱛᱮ ᱵᱟᱝ ᱵᱚᱱ ᱥᱟᱵ ᱫᱚᱦᱚ ᱫᱟᱲᱮᱭᱟᱜᱼᱟ ᱾
ᱮᱸ ᱦᱤᱛᱚᱜ ᱢᱟ ᱚᱱᱟ ᱾ ᱚᱱᱮ ᱡᱚᱱᱰᱨᱟ ᱠᱚᱫᱚ ᱢᱮᱱᱟᱜ ᱜᱮᱭᱟ ᱢᱮᱱᱠᱷᱟᱱ ᱚᱱᱟ ᱤᱲᱤ ᱤᱵ ᱼᱼ ᱮ ᱮᱲᱵᱟ ᱠᱚᱫᱚ ᱦᱤᱛᱚᱜ ᱫᱚ ᱚᱱᱜᱟᱱᱟᱜ ᱢᱟᱱᱮ ᱪᱟᱨᱟ ᱠᱚᱫᱚ ᱵᱟᱝ ᱧᱟᱢᱚᱜ ᱠᱟᱱᱟ ᱛᱚ ᱱᱤᱛᱚᱜ ᱫᱚ ᱚᱱᱠᱟ ᱵᱟᱝ ᱧᱮᱧᱟᱢᱚᱜ ᱠᱟᱱᱟ
ᱦᱮ ᱟᱫᱚ ᱚᱱᱟ ᱠᱚᱫᱚ ᱱᱚᱝᱠᱟ ᱵᱟᱝ ᱢᱚᱱᱮ ᱦᱩᱭᱩᱜ ᱠᱟᱱᱟ ᱡᱟᱦᱟᱸ ᱴᱷᱮᱱ ᱟᱵᱚᱱᱟᱜ ᱡᱟᱦᱟᱱᱟᱜ ᱠᱷᱟᱹᱛᱤᱨ ᱛᱮᱜᱮ ᱦᱳᱭᱛᱚ ᱱᱚᱣᱟ ᱪᱟᱨᱟ ᱠᱚᱫᱚ ᱟᱫ ᱟᱠᱟᱱᱟ ᱟᱵᱚ ᱵᱟᱵᱚᱱ ᱪᱟᱥᱮᱫ ᱠᱷᱟᱹᱛᱤᱨ ᱛᱮ
ᱦᱮᱸ ᱚᱱᱟᱫᱚ ᱟᱵᱚ ᱠᱷᱟᱹᱛᱤᱨ ᱛᱮᱜᱮ ᱟᱫ ᱫᱚ ᱟᱫ ᱠᱟᱱᱟ ᱢᱮᱱᱠᱷᱟᱱ ᱟᱫᱚ ᱦᱤᱛᱳᱜ ᱢᱟ᱾ ᱵᱟᱹᱱᱩᱜᱼᱟ ᱥᱮ ᱟᱨ ᱚᱱᱟ ᱨᱮᱱᱟᱜ ᱫᱚ ᱱᱤᱛᱚᱜ ᱵᱟᱠᱚ ᱫᱚᱦᱚ ᱠᱟᱜᱼᱟ ᱩᱱᱟᱹᱜ ᱜᱟᱱ ᱫᱚ ᱛᱟᱦᱚᱞᱮ ᱦᱤᱛᱚᱜ ᱧᱟᱢᱟᱢ ᱚᱠᱟᱨᱮ ᱵᱟᱠᱷᱟᱱ ᱫᱚ ᱪᱟᱥ ᱞᱮᱠᱟᱢᱟ ᱜᱟᱱᱚᱜ ᱜᱮᱭᱟ
ᱦᱮᱸ ᱟᱫᱚ ᱱᱚᱣᱟ ᱠᱚᱜᱮ ᱜᱤᱫᱽᱨᱟᱹ ᱠᱚ ᱱᱟᱦᱟᱜ ᱨᱮᱱ ᱠᱚ ᱯᱟᱲᱦᱟᱜ ᱠᱟᱱᱟ ᱟᱫᱚ ᱠᱩᱠᱞᱤ ᱠᱚ ᱫᱚᱦᱚᱭᱮᱫᱼᱟ ᱡᱮ ᱤᱲᱤᱡ ᱵᱮᱲᱟ ᱫᱚ ᱪᱮᱫᱮ ᱞᱮᱠᱟ ᱪᱮᱠᱱᱟᱜ ᱠᱟᱱᱟ ᱟᱵᱚ ᱢᱟ ᱟᱵᱚᱜ ᱜᱮ ᱵᱟᱵᱚᱱ ᱧᱮᱞ ᱟᱠᱟᱫ
ᱦᱳᱭ ᱟᱵᱚᱜ ᱜᱮ ᱵᱟᱵᱚᱱ ᱧᱮᱞ ᱟᱠᱟᱟᱜᱼᱟ ᱛᱟᱦᱟᱞᱮ ᱩᱫᱩᱜ ᱟᱠᱚᱣᱟᱵᱚᱱ ᱪᱮᱫ ᱩᱱᱠᱩ ᱫᱚ ᱟᱫᱚ ᱞᱟᱦᱟ ᱠᱷᱚᱱ ᱠᱚ ᱚᱱᱟ ᱠᱚ ᱤᱭᱟᱹ ᱫᱚᱦᱚ ᱠᱟᱜ ᱠᱷᱟᱱ ᱫᱚ ᱦᱤᱛᱚᱜ ᱟᱵᱚ ᱵᱚᱱ ᱧᱮᱞ ᱠᱮᱭᱟ ᱟᱵᱚ ᱵᱚᱱ ᱧᱮᱞ ᱞᱮᱠᱷᱟᱱ ᱟᱨᱚ ᱟᱵᱚᱨᱮᱱ ᱠᱚᱵᱚᱱ ᱩᱫᱩᱜ ᱫᱟᱲᱮ ᱠᱮᱠᱚᱣᱟ ᱦᱟᱯᱮᱱ ᱨᱮᱱ ᱠᱚ
ᱦᱩᱸ ᱟᱨ ᱦᱳᱲᱳ ᱠᱚᱦᱚᱸ ᱱᱤᱛᱚᱜ ᱫᱚ ᱟᱵᱚ ᱡᱟᱦᱟᱸ ᱞᱮᱠᱟ ᱟᱴᱷᱨᱚ ᱜᱚᱴᱟᱝ ᱥᱮ ᱦᱩᱲᱩ ᱨᱮᱱᱟᱜ ᱪᱟᱥ ᱨᱮᱱᱟᱜ ᱠᱟᱛᱷᱟ ᱠᱚᱵᱚᱱ ᱯᱟᱲᱦᱟᱣ ᱟᱠᱟᱜᱼᱟ ᱛᱚ ᱱᱤᱛᱳ ᱫᱚ ᱩᱱᱠᱟ ᱫᱚ ᱩᱱᱟᱹᱜ ᱜᱟᱱ ᱠᱚᱫᱚ ᱵᱟᱝ ᱧᱮᱞ ᱧᱟᱢᱚᱜ ᱠᱟᱱᱟ ᱢᱮᱫ ᱥᱟᱢᱟᱝ ᱨᱮ ᱪᱟᱥ ᱫᱚ ᱟᱨ ᱱᱚᱣᱟ ᱠᱚ ᱯᱟᱲᱟᱜᱼᱟ ᱟᱵᱚ ᱪᱮᱛᱟᱱ
ᱦᱤᱛᱚᱜ ᱫᱚ ᱩᱱᱟᱹᱜ ᱜᱟᱱ ᱟᱴᱨᱚ ᱜᱚᱴᱟᱝ ᱨᱮᱱᱟᱜ ᱫᱚ ᱪᱟᱥ ᱠᱚᱫᱚ ᱵᱟᱝ ᱧᱮᱧᱟᱢᱚᱜ ᱠᱟᱱᱟ ᱛᱚ ᱟᱫᱚ ᱱᱤᱛᱚᱜ ᱫᱚ ᱠᱚᱢ ᱜᱮᱛᱚ ᱠᱚ ᱪᱟᱥ ᱮᱼᱟ ᱱᱚᱜᱼᱚᱭ ᱢᱤᱫᱵᱟᱨ ᱫᱚᱢᱮ ᱜᱟᱱ ᱦᱩᱲᱩ ᱫᱚ ᱵᱟᱝ ᱦᱩᱭᱩᱜ ᱠᱟᱱᱟ ᱢᱟᱱᱮ ᱩᱱᱟᱹᱜ ᱜᱟᱱ ᱞᱟᱦᱟᱛᱮ ᱡᱮᱢᱚᱱ ᱠᱚ ᱨᱚᱦᱚᱭ ᱛᱟᱦᱮᱸᱫᱟ ᱟᱴᱷᱨᱚ ᱜᱚᱴᱟᱝ ᱜᱮ ᱚᱱᱠᱟ ᱫᱚ ᱱᱮᱛᱟᱨ ᱫᱚ ᱵᱟᱠᱚ ᱨᱚᱦᱚᱭᱫᱟᱛᱚ
ᱦᱩᱸ ᱟᱨ ᱞᱟᱦᱟ ᱞᱮ ᱼᱼ ᱥᱮ ᱡᱚᱢ ᱪᱟᱣᱞᱮ ᱠᱷᱚᱱ ᱫᱚ ᱫᱚᱢᱮ ᱛᱚ ᱵᱟᱝᱠᱚ ᱡᱚᱢᱮᱫ ᱛᱟᱵᱚᱱᱟ ᱛᱚ ᱪᱟᱣᱞᱮ ᱫᱚ ᱚᱲᱟᱜ ᱨᱮᱱᱟᱝ ᱫᱚ ᱛᱟᱦᱞᱮ ᱪᱟᱥᱵᱟᱥ ᱠᱚᱫᱚ ᱟᱹᱰᱤ ᱜᱮ ᱰᱷᱤᱞᱟᱹ ᱟᱠᱟᱱᱟ
ᱦᱳᱭ ᱟᱫᱚ ᱱᱤᱛᱳᱜ ᱢᱟ ᱡᱚᱢ ᱛᱮᱫᱚ ᱩᱱᱟᱹᱜ ᱫᱚ ᱵᱟᱵᱚᱱ ᱚᱵᱷᱟᱵᱚᱜ ᱠᱟᱱᱟ ᱥᱮ ᱩᱱᱟᱹᱜ ᱪᱟᱥ ᱦᱚᱸ ᱩᱱᱟᱹᱜ ᱜᱟᱱ ᱫᱚ ᱵᱟᱠᱚ ᱢᱚᱱᱮᱭᱮᱫᱟ ᱱᱤᱛᱚᱜ ᱫᱚ
ᱛᱩᱲᱤ ᱛᱤᱞᱢᱤᱧ ᱟ ᱠᱷᱚᱥᱞᱟ ᱱᱚᱣᱟ ᱠᱚᱫᱚ ᱠᱚ ᱪᱟᱥᱮᱫ ᱜᱮᱭᱟ
ᱦᱮᱸ ᱚᱱᱟ ᱠᱚᱫᱚ ᱪᱟᱥ ᱦᱩᱭᱩᱜ ᱠᱟᱱ ᱜᱮᱭᱟ ᱡᱚᱛᱚᱱ ᱟᱞᱮ ᱦᱚᱸᱞᱮ ᱪᱟᱥ ᱵᱟᱲᱟᱭᱮᱫ ᱜᱮᱭᱟ ᱚᱱᱟ ᱠᱚᱫᱚ
ᱟᱪᱪᱷᱟ ᱱᱚᱣᱟ ᱠᱚᱢᱟ ᱥᱤᱡᱤᱱ ᱨᱮᱱᱟᱜ ᱠᱟᱱ ᱜᱮ ᱦᱮᱸ ᱵᱟᱝ
ᱦᱮᱸ
ᱟ ᱚᱱᱟ ᱵᱮᱜᱚᱨ ᱟᱱᱟᱡ ᱠᱚᱫᱚ ᱪᱮᱫ ᱠᱚᱯᱮ ᱪᱟᱥ ᱫᱟ ᱡᱚᱢ ᱞᱟᱹᱜᱤᱫ ᱟᱱᱟᱡ ᱠᱚ ᱱᱚᱝᱠᱟ ᱡᱮᱢᱚᱱ ᱵᱮᱸᱜᱟᱲ ᱠᱚ ᱠᱩᱞᱤ ᱠᱚ ᱨᱚᱦᱚᱭᱮᱫᱟ ᱱᱚᱝᱠᱟᱯᱮ ᱨᱚᱦᱚᱭᱮᱫ ᱜᱮᱭᱟ
ᱦᱮᱸ ᱨᱚᱦᱚᱭ ᱫᱚᱠᱚ ᱨᱚᱦᱚᱭ ᱜᱮᱭᱟ ᱟᱞᱮ ᱥᱮᱫ ᱢᱟᱱᱮ ᱟᱞᱮ ᱫᱚ ᱵᱟᱞᱮ ᱨᱚᱦᱚᱭ ᱜᱮᱭᱟ ᱟᱞᱮ ᱥᱮᱫ ᱫᱚ ᱚᱱᱠᱟᱱᱚᱱ ᱚᱝᱠᱟᱹ ᱥᱤᱞᱳ ᱫᱟᱜ ᱠᱚᱦᱚᱸ ᱛᱚ ᱵᱟᱹᱱᱩᱜᱼᱟ ᱟᱞᱮ ᱵᱚᱨᱚᱥ ᱢᱟᱱᱮ ᱥᱮᱨᱢᱟ ᱟᱥᱟ ᱜᱮ ᱛᱟᱦᱚᱞᱮ ᱚᱝᱠᱟ ᱢᱚᱛᱚ ᱫᱚ ᱪᱟᱥ ᱫᱚ ᱵᱟᱝ ᱦᱩᱭᱩᱜ ᱜᱮᱭᱟ? ᱳᱭ ᱜᱮ ᱠᱟᱹᱴᱤᱡ ᱠᱚ ᱨᱚᱦᱚᱭ ᱵᱟᱲᱟᱭ ᱜᱮᱭᱟ ᱢᱟᱱᱮ ᱚᱱᱠᱟ ᱫᱚ ᱵᱟᱝ ᱦᱩᱭᱩᱜᱼᱟ ᱪᱟᱥ ᱫᱚ ᱟᱞᱮᱥᱮᱫ ᱫᱚ᱾
ᱡᱮᱱᱮ ᱡᱟᱹᱲᱤ ᱵᱚᱨᱥᱟ ᱪᱟᱥ ᱛᱚ ᱛᱟᱞᱦᱮ ᱫᱚᱢᱮ ᱟᱱᱟᱡ ᱠᱚᱫᱚ ᱵᱟᱝ ᱨᱚᱦᱚᱭᱚᱜ ᱜᱮᱭᱟ᱾
ᱳᱭ ᱳᱭ ᱴᱩᱠ ᱴᱟᱠ ᱠᱟᱹᱴᱤᱡ ᱡᱚᱢ ᱞᱮᱠᱟ ᱱᱚᱝᱠᱟ ᱨᱚᱦᱚᱭ ᱵᱟᱲᱟ ᱦᱩᱭᱩᱜᱼᱟ᱾ ᱫᱚᱢᱮ ᱥᱟᱹᱦᱤᱡ ᱫᱚ ᱵᱟᱝ᱾ ᱚᱸ ᱟᱯᱮ ᱥᱮᱫ ᱫᱚᱯᱮ ᱨᱚᱦᱚᱭ ᱜᱮᱭᱟ?
ᱦᱮᱸ ᱟᱞᱮ ᱥᱮᱫ ᱫᱚ ᱱᱚᱜᱼᱚᱭ ᱱᱤᱛᱚᱜ ᱡᱟᱹᱯᱤ ᱦᱩᱲᱳ ᱨᱟᱠᱟᱵ ᱞᱮᱱᱠᱷᱟᱱ ᱜᱮ ᱠᱚᱭ ᱪᱟᱥᱟ ᱡᱷᱚᱛᱚ ᱨᱚᱠᱚᱢᱟᱜ᱾ ᱦᱮᱸᱥᱫᱟ ᱠᱚ ᱛᱟᱯᱚᱨᱮ ᱠᱚᱱᱰᱷᱟ ᱠᱚ ᱦᱚᱛᱚᱫ ᱠᱚ ᱡᱷᱤᱝᱜᱟᱹ ᱠᱚ ᱵᱚᱨᱵᱚᱴᱤ ᱠᱚ ᱠᱚᱢᱟ ᱟᱱᱟᱡ ᱜᱮ ᱧᱟᱢᱚᱜᱼᱟ᱾ ᱟᱭ ᱤᱱᱟᱹ ᱤᱱᱟᱹ ᱛᱟᱭᱱᱚᱢ ᱠᱷᱟᱱ ᱜᱮ ᱱᱚᱜᱼᱚᱭ ᱟᱫᱚ ᱵᱚᱨᱥᱟ ᱥᱮᱴᱮᱨᱚᱜ ᱠᱟᱱᱟ᱾ ᱟ ᱵᱚᱨᱥᱟ ᱨᱮ ᱛᱚ ᱦᱩᱲᱩ ᱠᱚ ᱪᱟᱥᱟ᱾ ᱚᱱᱠᱟᱜᱮ ᱵᱚᱨᱥᱟ ᱨᱟᱠᱟᱵ ᱞᱮᱱᱠᱷᱟᱱ ᱜᱮ ᱟᱨᱚ ᱛᱩᱲᱤ ᱠᱚ ᱠᱷᱚᱥᱞᱟ ᱠᱚ ᱚᱱᱟ ᱥᱟᱶᱛᱮ ᱥᱚᱵᱡᱤ ᱠᱚ ᱱᱚᱝᱠᱟᱞᱮ
ᱚ᱾ ᱟᱯᱮ ᱥᱮᱫ ᱫᱚ ᱛᱟᱦᱚᱞᱮ ᱫᱚ ᱪᱟᱥᱵᱟᱥ ᱫᱚ ᱵᱷᱟᱜᱮ ᱜᱮ ᱦᱮᱱᱟᱜᱼᱟ᱾
ᱦᱮᱸ ᱪᱟᱥ ᱵᱟᱥ ᱫᱚ ᱱᱤᱛᱚᱜ ᱫᱚ ᱢᱮᱱᱟᱜ ᱜᱮᱭᱟ ᱟᱨ ᱫᱟᱜ ᱠᱚᱨᱮᱱᱟᱜ ᱟᱱ ᱴᱟᱱ ᱵᱟᱹᱱᱩᱜ ᱛᱮ ᱪᱟᱥᱵᱟᱥ ᱫᱚ ᱵᱷᱟᱹᱜᱤ ᱜᱮ ᱦᱩᱭᱩᱜ ᱠᱟᱱᱟ᱾
ᱚ ᱦᱮᱸ ᱛᱚ᱾ ᱟᱯᱮ ᱟᱹᱛᱩ ᱫᱚ ᱛᱟᱦᱚᱞᱮ ᱦᱩᱲᱩ ᱯᱮ ᱨᱚᱦᱚᱭᱟ ᱛᱚ ᱵᱟᱝ?
ᱦᱳᱭ
ᱥᱚᱵᱡᱤ ᱠᱚᱫᱚ ᱛᱟᱦᱚᱞᱮ ᱡᱷᱚᱛᱚ ᱦᱤᱛᱚᱜ ᱫᱚ ᱢᱟᱱᱮ ᱯᱮ ᱤᱭᱟᱹ ᱥᱟᱹᱛ ᱠᱟᱫᱟ ᱥᱚᱵᱽᱡᱤ ᱠᱚᱫᱟ ᱡᱚᱛᱚ ᱯᱮ ᱛᱩᱞᱟᱹᱣ ᱠᱟᱫᱟ?
ᱵᱟᱝ ᱵᱟᱝ ᱥᱚᱵᱡᱤ ᱫᱚ ᱚᱭ ᱛᱚ ᱵᱮᱸᱜᱟᱲ ᱨᱮᱱᱟᱜ ᱥᱤᱡᱤᱱ ᱪᱟᱞᱟᱜ ᱠᱟᱱᱟ᱾ ᱱᱚᱣᱟ ᱪᱟᱞᱟᱣ ᱞᱮᱱᱠᱷᱟᱱ ᱜᱮ ᱟᱫᱚ ᱱᱚᱣᱟ ᱪᱟᱵᱟ ᱪᱟᱵᱟ ᱛᱮᱜᱮ ᱦᱩᱲᱩ ᱨᱚᱦᱚᱭ ᱟᱬᱜᱚᱱᱟ᱾
ᱦᱮᱸ ᱦᱮᱸ᱾
ᱟᱫᱚ ᱟᱯᱮ ᱥᱮᱫ ᱫᱚ ᱪᱟᱨᱟ ᱠᱚᱯᱮ ᱜᱤᱲᱤᱭ ᱠᱟᱜᱼᱟ ᱥᱮ ᱵᱟᱝ?
ᱜᱤᱲᱤ ᱢᱤᱫ ᱵᱟᱨ ᱫᱚᱠᱚ ᱜᱤᱲᱤᱭ ᱠᱟᱜᱼᱟ ᱢᱤᱫ ᱵᱟᱨ ᱫᱚ ᱟᱹᱣᱨᱤ᱾ ᱚᱸ ᱚᱸ, ᱟᱫᱚ ᱜᱤᱲᱤᱭᱟᱠᱚ ᱡᱚᱛᱚ ᱦᱚᱲ ᱜᱮ ᱚᱜ ᱚᱭ᱾ ᱚᱱᱮ᱾ ᱚᱝᱠᱟ ᱵᱟᱭ ᱫᱟᱜ ᱮᱫᱟᱭ ᱛᱚ ᱥᱤᱛᱩᱝ ᱠᱟᱜ ᱠᱟᱱ ᱛᱟᱦᱮᱸ ᱟᱭ ᱫᱚᱢᱮ ᱜᱮ᱾
ᱟᱨ ᱟᱵᱚ ᱠᱚᱣᱟᱜ ᱢᱟ ᱦᱮᱸ ᱟᱞᱮ ᱫᱚ ᱜᱤᱲᱤᱭ ᱠᱟᱫᱟᱞᱮ ᱚᱢᱚᱱ ᱟᱠᱟᱱᱟ᱾ᱟᱨ ᱱᱤᱭᱟᱹ ᱫᱚᱢᱮ ᱯᱚᱨᱚᱵ ᱯᱩᱱᱟᱹᱭ ᱠᱚ ᱦᱩᱭᱩᱜ ᱠᱟᱱ ᱟᱵᱚ ᱢᱟ ᱫᱚᱢᱮ ᱨᱩᱥᱤᱠᱟ ᱦᱚᱲ ᱠᱟᱱᱟ ᱵᱚᱱ ᱡᱟᱦᱟᱸ ᱨᱮᱜᱮ ᱯᱚᱨᱚᱵ ᱯᱟᱹᱱᱟᱭ ᱵᱚᱱ ᱟᱸᱡᱚᱢᱟ ᱚᱸᱰᱮ ᱜᱮᱵᱚᱱ ᱪᱟᱞᱟᱜᱼᱟ ᱛᱚ ᱟᱯᱮ ᱥᱮᱫ ᱨᱮᱱ ᱦᱚᱲ ᱠᱚᱜᱮ ᱚᱠᱟ ᱞᱮᱠᱟ?
ᱦᱮᱸ ᱟᱞᱮ ᱥᱮᱫ ᱨᱮᱱ ᱦᱚᱸᱠᱚ ᱪᱟᱞᱟᱜ ᱜᱮᱭᱟ ᱮᱱᱮᱡ ᱥᱮᱨᱮᱧ ᱦᱚᱸ ᱯᱚᱨᱚᱵ ᱧᱮᱞ ᱠᱚᱫᱚ ᱠᱚ ᱪᱟᱞᱟᱜ ᱜᱮᱭᱟ᱾
ᱟᱢᱵᱟ ᱵᱟᱹᱛᱤ ᱠᱚ ᱦᱩᱭᱱᱟ ᱯᱟᱞᱟᱱ ᱞᱮᱫᱟ ᱥᱮ ᱵᱟᱝ?
ᱦᱮᱸ᱾ ᱦᱩᱭᱱᱟ ᱟᱞᱮ ᱴᱷᱮᱱ ᱟᱢᱵᱟᱵᱚᱛᱤ ᱠᱟᱱᱴᱷᱟᱲ ᱠᱷᱟᱹᱡᱟᱹᱲᱤ ᱯᱤᱴᱷᱟᱹ ᱞᱟᱴᱷᱟ
ᱦᱮᱸ ᱛᱚ᱾
ᱦᱩᱸ᱾
ᱟᱫᱚ ᱟᱹᱰᱤ ᱡᱟᱭᱜᱟ ᱠᱚᱨᱮᱜᱮ ᱟᱸᱡᱚᱢᱚᱜ ᱠᱟᱱᱟ ᱠᱟᱱᱴᱷᱟᱲ